ᱦᱮᱸ, ᱦᱮᱞᱳ ᱫᱤᱫᱤ ᱟᱸᱡᱚᱢᱚᱜ ᱠᱟᱱ ᱜᱮᱭᱟ ᱾
ᱦᱮᱞᱳ
ᱦᱮᱸ ᱞᱟᱹᱭ ᱫᱤᱧ ᱫᱤᱫᱤ ᱟᱧᱡᱚᱢᱚᱜ ᱠᱟᱱ ᱜᱮᱭᱟ ᱛᱚ ᱾
ᱦᱳᱭ ᱟᱸᱡᱚᱢᱚᱜ ᱠᱟᱱᱟ ᱾
ᱦᱩᱸ, ᱛᱟᱦᱚᱞᱮ ᱪᱮᱫ ᱠᱚ ᱪᱤᱠᱟᱹ ᱵᱟᱲᱟ ᱦᱩᱭᱩᱜ ᱠᱟᱱᱟ?
ᱪᱮᱦᱚᱸ ᱵᱟᱝᱟ ᱫᱩᱲᱩᱵ ᱵᱟᱲᱟ ᱦᱩᱭ ᱠᱟᱱᱟ ᱾
ᱚ ᱟᱨ ᱡᱚᱢ ᱵᱟᱲᱟ ᱠᱚᱫᱚ ᱦᱩᱭ ᱱᱟ?
ᱡᱚᱢ ᱵᱟᱲᱟ ᱠᱚᱫᱚ ᱟᱹᱣᱨᱤ ᱦᱩᱭᱩᱜᱼᱟ ᱱᱤᱛᱚᱜ ᱫᱚ ᱵᱟᱝ ᱦᱩᱭᱩᱜᱼᱟ ᱱᱟᱦᱟᱜ, ᱟᱨ ᱠᱟᱹᱡ ᱠᱟᱛᱮᱜ ᱱᱚ ᱵᱟᱡᱮ ᱠᱚᱥᱮᱱ ᱾
ᱟᱪᱪᱷᱟ ᱟᱪᱪᱷᱟ ᱾
ᱟᱢ ᱫᱚ ᱪᱮᱫ ᱠᱚᱢ ᱪᱤᱠᱟᱹᱭᱮᱫᱟ?
ᱪᱤᱠᱟᱹ ᱦᱚᱸ ᱵᱟᱝᱜᱮ ᱱᱚᱜ-ᱚᱭ ᱫᱩᱲᱩᱵ ᱵᱟᱲᱟ ᱦᱩᱭ ᱠᱟᱱᱟ, ᱫᱟᱠᱟ ᱠᱚᱠᱚ ᱤᱥᱤᱱ ᱮᱫ ᱛᱟᱞᱮᱭᱟ ᱚᱲᱟᱜ ᱦᱚᱲ ᱠᱚ ᱾ ᱛᱟᱞᱦᱮᱼᱼ ᱵᱟᱭᱨᱮ ᱥᱮᱫ ᱨᱮ ᱦᱮᱡ ᱦᱩᱭ ᱠᱟᱱᱟ ᱚᱱᱛᱮ ᱨᱮᱜᱮ ᱫᱩᱲᱩᱵ ᱵᱟᱲᱟ ᱦᱩᱭ ᱠᱟᱱᱟ ᱠᱟᱹᱴᱤᱡ ᱨᱮᱭᱟᱲ ᱧᱚᱜ ᱵᱩᱡᱷᱟᱹᱜ ᱠᱟᱱᱟ
ᱩᱸ
ᱛᱟᱞᱦᱮ ᱚᱱᱛᱮ ᱫᱚ ᱦᱮᱸ ᱫᱟᱜ ᱠᱮᱫᱟᱭ ᱮᱭ ᱠᱟᱹᱴᱤᱡ ᱪᱩᱞᱩᱝ ᱢᱟᱲᱟᱝ ᱮ ᱫᱟᱜ ᱠᱮᱫᱟᱭ ᱟᱨ ᱦᱤᱛᱚᱜ ᱫᱚ ᱫᱟᱜ ᱫᱚ ᱟᱥᱳᱲ ᱠᱟᱫᱟ ᱟᱨ ᱨᱤᱢᱤᱞ ᱠᱚ ᱧᱮᱞ ᱵᱟᱲᱟᱜ ᱠᱟᱱ ᱜᱮᱭᱟ ᱟᱨ ᱛᱟᱞᱦᱮ ᱚᱱᱛᱮ ᱫᱚ ᱫᱟᱜ ᱵᱟᱲᱟ ᱠᱮᱫᱟ ᱥᱮ ᱵᱟᱝ?
ᱫᱟᱜ ᱫᱚ ᱵᱟᱭ ᱫᱟᱜ ᱵᱟᱲᱟ ᱞᱮᱫᱼᱟ ᱨᱤᱢᱤᱞ ᱵᱟᱲᱟ ᱠᱮᱫ ᱟᱭ ᱟᱫᱚ ᱫᱟᱜ ᱫᱚ ᱠᱚᱫᱚ ᱵᱟᱝ
ᱟᱪᱪᱷᱟ ᱪᱷᱟ ᱪᱷᱟ ᱛᱟᱦᱚᱞᱮ ᱪᱟᱥ ᱵᱟᱥ ᱠᱚ ᱛᱤᱱᱟᱹᱜ ᱥᱟᱹᱜᱤᱧ ᱞᱟᱦᱟ ᱟᱠᱟᱱ ᱛᱟᱯᱮᱭᱟ
ᱟᱫᱚ ᱫᱟᱜ ᱠᱚᱜᱮ ᱟᱣᱨᱤ ᱫᱟᱜᱽ ᱫᱚᱭ
ᱮᱠᱫᱚᱢ ᱮᱠᱫᱚᱢ ᱦᱚᱜᱼᱚᱱᱮ ᱪᱮᱫ ᱤᱧ ᱞᱟᱹᱭᱟ ᱦᱚᱜ-ᱚ ᱱᱮ ᱡᱟᱦᱟᱸ ᱟᱥᱟᱲ ᱵᱚᱸᱜᱟ ᱠᱚ ᱞᱟᱹᱭ ᱫᱟ ᱦᱮᱸ ᱥᱮ
ᱦᱚᱭ
ᱱᱚᱣᱟ ᱫᱚ ᱟᱥᱟᱲ ᱧᱩ ᱧᱩᱛᱩᱢ ᱜᱮ ᱟᱥᱟᱲ ᱵᱚᱸᱜᱟ ᱞᱟᱹᱭ ᱟᱠᱚ ᱟᱥᱟᱲ ᱵᱚᱸᱜᱟ ᱫᱚᱢᱮ ᱫᱟᱜᱟᱭ
ᱦᱳᱭ ᱟᱥᱟᱲ ᱵᱚᱸᱜᱟ ᱫᱚ ᱵᱟᱭ ᱫᱟᱜᱟ ᱚᱱᱮ ᱥᱟᱱ ᱵᱚᱸᱜᱟ ᱪᱷᱟᱲᱟ ᱨᱚᱦᱚᱭ ᱠᱚᱫᱚ ᱵᱟᱭ ᱦᱩᱭ ᱩᱛᱟᱹᱨᱚᱜᱼᱟ
ᱦᱳᱭ ᱚᱱᱟ ᱚᱱᱟ ᱜᱮᱥᱮ ᱥᱮ ᱞᱟᱹᱭ ᱟᱠᱚ ᱟᱥ ᱟᱥ ᱟᱥᱟᱲ ᱟᱥᱟᱲ ᱵᱚᱸᱜᱟ ᱠᱷᱚᱱ ᱫᱟᱜ ᱮ ᱟᱨᱟᱢᱵᱚᱭᱟ ᱮᱱᱠᱷᱟᱱ ᱫᱟᱜ ᱜᱮᱛᱚ ᱵᱟᱭ ᱫᱟᱜ ᱫᱟ ᱱᱤᱛᱚᱜ ᱫᱚ ᱛᱚᱞᱟ ᱵᱟᱝ ᱜᱤᱰᱤᱭᱟ ᱥᱟᱱ ᱵᱚᱸᱜᱟ ᱫᱚ ᱪᱤᱠᱟᱹ ᱛᱮᱢ ᱨᱚᱦᱚᱭᱟ
ᱦᱳᱭ
ᱱᱤᱛᱚᱜ ᱛᱚᱞᱟ ᱜᱤᱰᱤ ᱜᱮ ᱵᱟᱝ ᱜᱟᱱᱚᱜ ᱠᱟᱱᱟ ᱥᱮ
ᱦᱳᱭ
ᱩᱸ
ᱟᱯᱮ ᱫᱚᱯᱮ ᱜᱤᱰᱤ ᱠᱮᱜ-ᱟ ᱥᱮ ᱪᱮᱫ?
ᱵᱟᱝ ᱜᱮ ᱫᱤᱫᱤ ᱱᱚᱛᱮ ᱦᱚᱸ ᱚᱝᱠᱟᱜᱮ ᱫᱟᱜ ᱵᱟᱭ ᱫᱟᱜ ᱫᱟᱥᱮ ᱴᱷᱤᱠ ᱴᱷᱟᱠ ᱫᱟᱜ ᱫᱟᱭ ᱠᱟᱹᱡ ᱪᱩᱞᱩᱝ ᱛᱟᱞᱦᱮ ᱥᱮᱛᱟᱜ ᱵᱮᱲᱟ ᱛᱮᱜᱮ ᱟᱸᱡᱮᱫ ᱪᱟᱵᱟᱜ ᱠᱟᱱᱟ ᱯᱩᱨᱟᱹ ᱨᱚᱦᱚᱲᱚᱜ ᱠᱟᱱᱟ ᱵᱷᱟᱜᱮ ᱴᱷᱤᱠ ᱜᱮ ᱟᱨᱚ ᱥᱤᱛᱩᱝ ᱫᱟᱭ ᱫᱚᱢᱮ ᱛᱟᱞᱮ ᱯᱩᱨᱟᱹᱴᱟᱜ ᱜᱮ ᱟᱸᱡᱮᱫ ᱪᱟᱵᱟᱜ ᱠᱟᱱᱟ ᱟᱨ ᱱᱚᱛᱮ ᱫᱟᱜ ᱠᱚ ᱠᱟᱹᱴᱤᱡ ᱚᱥᱵᱤᱫᱟ ᱧᱚᱜ ᱜᱮᱭᱟ ᱟᱹᱰᱤ ᱥᱟᱜᱤᱧ ᱠᱷᱚᱱ ᱫᱟᱜ ᱠᱚ ᱟᱹᱜᱩ ᱞᱟᱜᱟᱜᱼᱟ ᱢᱤᱥᱤᱱ ᱠᱚᱛᱮ ᱚᱝᱠᱟ ᱟᱞᱮ ᱫᱚ ᱢᱮᱱᱟᱜ ᱞᱮᱭᱟ ᱫᱟᱜ ᱫᱚ ᱟᱞᱮ ᱥᱮᱫ ᱫᱚ ᱚᱱᱠᱟ ᱫᱚ ᱵᱟᱹᱱᱩᱜᱼᱟ
ᱚ ᱰᱟᱹᱦᱤ ᱧᱚᱜ ᱜᱮᱭᱟ ᱥᱮ ᱪᱮᱫ ᱟᱯᱮᱥᱮᱫ ᱫᱚ
ᱦᱮᱸ ᱱᱚᱛᱮ ᱠᱟᱹᱴᱤᱡ ᱰᱟᱦᱤ ᱧᱚᱜ ᱜᱮᱭᱟ
ᱚ
ᱛᱟᱞᱦᱮ ᱜᱟᱯᱟ ᱢᱮᱭᱟᱝ ᱦᱚᱸᱚᱭ ᱪᱮᱫ ᱠᱚ ᱥᱮᱴᱮᱨᱚᱜ ᱠᱟᱱ ᱛᱟᱵᱚᱱ ᱫᱚ ᱛᱟᱞᱦᱮ ᱟᱯᱮᱥᱮᱫ ᱫᱚ ᱚᱝᱜ ᱚᱱᱟ ᱠᱚ ᱦᱳᱭ ᱵᱟᱲᱟᱜ ᱜᱮᱭᱟ ᱥᱮ ᱵᱟᱝ ᱡᱟᱦᱟᱸ ᱠᱚᱫᱚ ᱠᱚ ᱞᱮ. ᱫᱟ ᱛᱤᱨᱤᱥᱟ ᱡᱩᱱ ᱦᱩᱞ ᱢᱟᱦᱟ
ᱦᱮᱸ ᱦᱩᱭᱩᱜ ᱜᱮᱭᱟ ᱟᱯᱮ ᱥᱮᱱ ᱦᱩᱭᱩᱜ ᱟ ᱥᱮ ᱵᱟᱝ
ᱦᱮᱸ ᱫᱤᱫᱤ ᱦᱩᱭᱩᱜ ᱜᱮᱭᱟ
ᱪᱮᱫ ᱞᱮᱠᱟ ᱯᱮ ᱢᱟᱱᱟᱣ ᱵᱟᱲᱟᱭ ᱜᱮᱭᱟ ᱛᱟᱦᱚᱞᱮ
ᱦᱳᱭ ᱮᱠᱫᱚᱢ ᱜᱮ ᱟᱞᱮ ᱟᱞᱮ ᱞᱮ ᱢᱟᱱᱟᱣ-ᱟ ᱱᱚᱝᱠᱟ ᱦᱩᱞ ᱢᱟᱦᱟ ᱵᱟᱨᱫᱤᱱ ᱞᱟᱦᱟ ᱠᱷᱚᱱ ᱡᱟᱦᱟᱸ ᱨᱮ ᱦᱩᱞ ᱢᱟᱦᱟᱞ ᱞᱮ ᱦᱩᱭ ᱦᱚᱪᱚᱭᱟ ᱦᱳᱭ ᱥᱮ ᱡᱟᱦᱟᱸ ᱨᱮᱞᱮ ᱠᱚᱨᱟᱣᱟ ᱚᱸᱰᱮᱞᱮ ᱥᱟᱯᱷᱟᱭᱟ ᱦᱮᱸᱥᱮ ᱟᱨ ᱦᱩᱞ ᱢᱟᱦᱟ ᱢᱟᱲᱟᱝ ᱫᱤᱱ ᱦᱤᱞᱳᱜ ᱩᱱᱫᱚ ᱵᱷᱟᱜᱮ ᱴᱷᱤᱠᱞᱮ ᱥᱟᱡᱟᱣᱟ ᱡᱟᱦᱟᱸᱨᱮ ᱦᱩᱞ ᱢᱟᱦᱟᱞᱮ ᱠᱚᱨᱟᱣᱟ ᱛᱟᱞᱦᱮ ᱡᱮᱦᱤᱞᱳᱜ ᱦᱩᱞ ᱢᱟᱦᱟ ᱦᱳᱭᱳᱜᱼᱟ ᱩᱱ-ᱩᱱ ᱦᱤᱞᱳᱜ ᱫᱚ ᱡᱷᱚᱛᱚ ᱦᱚᱲ ᱩᱯᱟᱹᱥ ᱛᱮᱞᱮ ᱛᱟᱦᱮᱱᱟ ᱟᱨ ᱥᱮᱛᱟᱜ ᱵᱮᱲᱟ ᱡᱷᱚᱛᱚ ᱜᱮ ᱥᱟᱹᱛ ᱵᱟᱲᱟᱠᱟᱛᱮ ᱠᱚᱲᱟ ᱜᱤᱫᱽᱨᱟᱹ ᱫᱚ ᱯᱳᱲ ᱫᱷᱩᱛᱤ ᱞᱮ ᱦᱚᱨᱚᱜ ᱠᱟᱜᱼᱟ ᱟᱨ ᱩᱱᱠᱩ ᱟᱭ ᱟᱭᱳ ᱟᱭᱳ ᱦᱚᱲ ᱠᱚᱫᱚ ᱩᱱᱠᱩ ᱫᱚ ᱟᱨᱟᱜ ᱯᱟᱹᱲ ᱟᱨ ᱥᱟᱫᱟ ᱥᱟᱹᱲᱤ ᱠᱚ ᱦᱚᱨᱚᱜ ᱠᱟᱜᱼᱟ ᱦᱳᱭᱥᱮ ᱟᱨ ᱚᱸᱰᱮ ᱠᱷᱚᱱ ᱜᱮ ᱱᱟᱭᱠᱮ